ᱦᱮᱸ ᱡᱚᱢᱚᱜ ᱠᱟᱱ ᱛᱮ
ᱦᱩᱸ ᱟᱹᱰᱤ ᱵᱮᱥ ᱜᱮ ᱟᱡ ᱛᱮᱜᱮ ᱚᱸᱡᱚᱢᱚᱜ ᱠᱟᱱᱟ
ᱦᱚᱸ
ᱦᱮᱸᱥᱮ ᱛᱟᱦᱚᱞᱮ ᱤᱧ ᱛᱮᱦᱮᱧ ᱤᱧ ᱞᱟᱹᱭ ᱮᱫ ᱛᱟᱦᱮᱱᱟ ᱡᱮ ᱟᱞᱟᱝ ᱟᱞᱟᱝ ᱦᱤᱛᱚᱜ ᱢᱟᱱᱮ ᱵᱤᱨ ᱵᱩᱨᱩ ᱫᱟᱨᱮ ᱫᱟᱨᱮ ᱱᱟᱹᱲᱤ ᱠᱚ ᱱᱤᱭᱮ ᱠᱟᱹᱴᱤᱡ ᱞᱟᱝ ᱜᱟᱞᱢᱟᱨᱟᱣᱟ
ᱦᱮᱸ ᱦᱮᱸ ᱴᱷᱤᱠ ᱜᱮᱭᱟ
ᱦᱮᱸ ᱥᱮ ᱡᱟᱦᱟᱸ ᱠᱚ ᱞᱟᱹᱭᱟ ᱟᱵᱚᱣᱟᱜ ᱞᱟᱭᱚᱝ ᱟᱹᱨᱤᱪᱟᱹᱞᱤ
ᱦᱚᱭ ᱞᱟᱭᱚᱝ ᱥᱟᱬᱮᱥ
ᱦᱩᱸ
ᱦᱮᱸ ᱟᱯᱮ ᱥᱮᱱ ᱫᱚ ᱪᱮᱫ ᱫᱟᱨᱮ ᱠᱚᱫᱚ ᱢᱮᱱᱟᱜ-ᱟ
ᱫᱟᱨᱮ ᱠᱚᱛᱚ ᱟᱹᱰᱤ ᱟᱭᱢᱟ ᱟᱭᱢᱟ ᱫᱟᱨᱮ‌ ᱜᱮ ᱢᱮᱱᱟᱜ-ᱟ
ᱫᱟᱨᱮ ᱠᱚ ᱵᱮᱥᱤᱨ ᱵᱷᱟᱜᱽ ᱪᱮᱫ ᱫᱟᱨᱮ ᱠᱚ ᱢᱮᱱᱟᱜ-ᱟ ᱟᱹᱰᱤ ᱡᱳᱨ ᱜᱮ ᱡᱟᱹᱥᱛᱤ ᱧᱚᱜ ᱜᱮ
ᱱᱚᱛᱮ ᱢᱮᱱᱟᱜ-ᱟ ᱥᱟᱨᱡᱚᱢ ᱫᱟᱨᱮ ᱟᱨ ᱱᱤᱢ ᱫᱟᱨᱮ ᱦᱚᱸᱜ-ᱚ ᱱᱟ ᱠᱚ ᱟᱹᱰᱤ ᱡᱟᱹᱥᱛᱤ ᱢᱮᱱᱟᱜ-ᱟ ᱦᱮᱸᱥᱮ ᱢᱮᱱᱠᱷᱟᱱ ᱱᱚᱝᱠᱟ ᱚᱱᱠᱟᱱᱟᱜ ᱨᱟᱱ ᱫᱟᱨᱮ ᱠᱚ ᱢᱮᱱᱟᱜ-ᱟ ᱡᱮᱢᱚᱱ ᱱᱤᱢ ᱫᱟᱨᱮ ᱢᱮᱱᱟᱜ-ᱟ ᱥᱟᱨᱡᱚᱢ ᱫᱟᱨᱮ ᱢᱟᱛᱠᱚᱢ ᱫᱟᱨᱮ ᱯᱚᱡᱟᱹ ᱫᱟᱨᱮ ᱠᱟᱞᱢᱮᱫ ᱫᱟᱨᱮ
ᱦᱮᱸ ᱦᱮᱸ
ᱦᱩᱸ
ᱟᱞᱮ ᱥᱮᱫ ᱫᱚ ᱟᱞᱮ ᱥᱮᱫ ᱫᱚ ᱟᱹᱰᱤ ᱜᱟᱱ ᱢᱮᱱᱟᱜᱼᱟ ᱫᱟᱨᱮ ᱟᱞᱮ ᱥᱮᱫ ᱫᱚ ᱵᱮᱥᱤᱨ ᱵᱷᱟᱜᱽ ᱢᱮᱱᱟᱜᱼᱟ ᱟᱸ ᱟᱠᱟᱥᱵᱟᱱᱤ ᱫᱟᱨᱮ
ᱦᱩᱸ
ᱛᱟᱨᱯᱚᱨᱮ ᱱᱤᱢ ᱫᱟᱨᱮ ᱢᱮᱱᱟᱜᱼᱟ ᱛᱟᱨᱯᱚᱨᱮ ᱢᱟᱫ ᱫᱟᱨᱮ
ᱦᱩᱸ
ᱢᱟᱫ ᱫᱟᱨᱮ ᱢᱮᱱᱟᱜ-ᱟ ᱛᱟᱨᱯᱚᱨᱮ ᱥᱤᱧ ᱟᱲᱟᱜ ᱫᱟᱨᱮ
ᱚ ᱚᱱᱟ ᱦᱚᱸ ᱟᱯᱮ ᱥᱮᱫ ᱢᱮᱱᱟᱜ-ᱟ
ᱦᱮᱸ ᱢᱮᱱᱟᱜ-ᱟ ᱚᱱᱟ ᱟᱲᱟᱜ ᱫᱟᱨᱮ ᱢᱮᱱᱟᱜᱼᱟ ᱛᱟᱨᱯᱚᱨᱮ ᱠᱟᱨᱫᱤ ᱟᱨᱟᱜ ᱠᱚ ᱢᱮᱱᱟᱜᱼᱟ
ᱚᱱᱟ ᱚᱱᱟ ᱫᱚ ᱫᱟᱨᱮ ᱫᱚ ᱵᱟᱝ ᱠᱚ ᱞᱟᱹᱭ ᱫᱚ ᱢᱟᱹᱭ ᱚᱱᱟ ᱫᱚ ᱦᱟᱸᱜ ᱟᱲᱟᱜ ᱠᱟᱱᱟ ᱥᱮ ᱚᱱᱟ ᱫᱚ
ᱦᱚᱭ ᱦᱚᱭ ᱦᱮᱸ ᱟᱹᱰᱤ ᱟᱭᱢᱟ ᱞᱮᱠᱟᱱ ᱫᱟᱨᱮ ᱨᱮ ᱢᱮᱱᱟᱜ-ᱟ ᱱᱚᱣᱟ ᱴᱷᱚᱯᱚᱴᱚᱡ ᱫᱟᱨᱮ ᱢᱮᱱᱟᱜ-ᱟ
ᱦᱳᱭ ᱛᱟᱦᱚᱞᱮ ᱤᱧ ᱱᱚᱣᱟᱹᱧ ᱞᱟᱹᱭ ᱮᱫᱟ ᱡᱮ
ᱠᱚ ᱢᱮᱱᱟᱜ-ᱟ
ᱟᱵᱚ ᱦᱳᱭ ᱥᱮ ᱤᱧᱟᱹᱜ ᱨᱚᱲ ᱟᱸᱡᱚᱢᱚᱜ ᱠᱟᱱᱟ ᱥᱮ
ᱦᱮᱸ ᱦᱮᱸ ᱟᱸᱡᱚᱢᱚᱜ ᱠᱟᱱᱟ ᱞᱟᱹᱭ ᱢᱮ
ᱥᱮ ᱟᱵᱚᱣᱟᱜ ᱵᱤᱨ ᱵᱩᱨᱩ ᱨᱮ ᱡᱟᱦᱟᱸ ᱠᱚ ᱢᱮᱱᱟᱜ-ᱟ ᱥᱟᱨᱡᱚᱢ ᱫᱟᱨᱮ ᱠᱚ ᱢᱮᱱᱟᱜ-ᱟ ᱟᱨ ᱵᱟᱝ ᱚᱱᱠᱟ ᱜᱮ ᱟᱭᱢᱟ ᱜᱟᱱ ᱫᱟᱨᱮ ᱠᱚ ᱢᱮᱱᱟᱜ-ᱟ ᱦᱚᱸᱜ-ᱚᱭ ᱦᱚᱸᱜ-ᱱᱟ ᱠᱚ ᱟᱵᱚᱣᱟᱜ ᱟᱫ ᱪᱟᱵᱟᱜ ᱠᱟᱱ ᱛᱟᱵᱚᱱᱟ ᱦᱮᱸ ᱥᱮ ᱛᱟᱦᱚᱞᱮ ᱟᱵᱚ ᱱᱚᱣᱟ ᱪᱤᱠᱟᱹ ᱛᱮᱵᱚᱱ ᱵᱟᱧᱪᱟᱣ ᱫᱚᱦᱚ ᱫᱟᱲᱮᱭᱟᱜ-ᱟ ᱥᱮ ᱚᱱᱟ ᱟᱨᱦᱚᱸ ᱪᱤᱠᱟᱹ ᱛᱮ ᱵᱚᱱ ᱵᱤᱨ ᱵᱩᱨᱩ ᱵᱚᱱ ᱵᱟᱹᱲᱛᱤ ᱦᱚᱪᱚᱭᱟ
ᱱᱚᱝᱠᱟ ᱜᱮ ᱫᱟᱨᱮ ᱠᱚ ᱢᱟᱱᱮ ᱫᱟᱨᱮ ᱠᱚ ᱟᱹᱜᱩ ᱦᱩᱭᱩᱜᱼᱟ ᱢᱟᱱᱮ ᱱᱮᱛᱟᱨ ᱫᱚ ᱠᱚ ᱪᱟᱨᱟ ᱮᱫᱟ ᱠᱚ ᱛᱚ
ᱦᱳᱭ
ᱚᱱᱟ ᱫᱟᱨᱮ ᱠᱚ ᱠᱤᱨᱤᱧ ᱟᱹᱜᱩ ᱦᱩᱭᱩᱜ-ᱟ ᱠᱤᱨᱤᱧ ᱟᱹᱜᱩ ᱠᱟᱛᱮ ᱛᱟᱨᱯᱚᱨ ᱥᱩᱨ ᱥᱩᱯᱩᱨ ᱢᱟᱴᱷ ᱠᱚ ᱡᱩᱫᱤ ᱢᱮᱱᱟᱜ-ᱟ ᱛᱟᱨᱯᱚᱨᱮ ᱰᱟᱦᱤ ᱠᱚ ᱡᱩᱫᱤ ᱢᱮᱱᱟᱜ-ᱟ ᱚᱸᱰᱮ ᱠᱚᱨᱮ ᱨᱚᱦᱚᱭ ᱦᱩᱭᱩᱜ-ᱟ ᱚᱱᱟ ᱰᱮᱞᱤ ᱥᱮᱛᱟᱜ ᱨᱮ ᱪᱟᱞᱟᱣ ᱠᱟᱛᱮ ᱱᱚᱣᱟ ᱫᱟᱜ ᱠᱚ ᱫᱩᱞᱟᱜ ᱦᱩᱭᱩᱜ-ᱟ ᱚᱱᱟ ᱵᱟᱧᱪᱟᱣ ᱦᱩᱭᱩᱜ-ᱟ ᱟᱨ ᱟᱞᱮ ᱥᱮᱫ ᱫᱚ ᱱᱚᱣᱟ ᱠᱟᱫᱟᱢ ᱫᱟᱨᱮ ᱦᱚᱸ ᱢᱮᱱᱟᱜ-ᱟ
ᱚᱠᱟᱫᱟᱢ ᱵᱟᱝ ᱦᱮᱸ ᱢᱮᱱᱠᱷᱟᱱ ᱱᱚᱣᱟ ᱤᱧ ᱧᱮᱞ ᱫᱟ ᱟᱹᱰᱤ ᱡᱟᱭᱜᱟ ᱨᱮ ᱚᱱᱠᱟ ᱜᱮ ᱟᱹᱰᱤ ᱡᱟᱭᱜᱟ ᱨᱤᱧ ᱧᱮᱞᱫᱟ ᱠᱟᱫᱟᱢ ᱟᱨ ᱥᱤᱧ ᱟᱲᱟᱜ ᱱᱚᱣᱟ ᱠᱚᱫᱚ ᱟᱫᱽ ᱪᱟᱵᱟᱜ ᱠᱟᱱᱟ᱾
ᱦᱮᱸᱛᱚ ᱚᱱᱟ ᱫᱚ ᱟᱹᱰᱤ ᱡᱩᱨ ᱟᱫᱽ ᱪᱟᱵᱟᱜ ᱠᱟᱱᱟ ᱠᱟᱫᱟᱢ ᱫᱟᱨᱮ ᱦᱚᱸ ᱚᱱᱟ ᱦᱚᱸ ᱵᱟᱹᱭ ᱵᱟᱹᱭᱛᱮ ᱚᱱᱟ ᱦᱚᱸ ᱮᱫᱽ ᱡᱩᱫᱤ ᱥᱮᱬᱟ ᱠᱟᱱᱟ ᱛᱟᱦᱞᱮ ᱠᱷᱟᱱ ᱚᱱᱟ ᱦᱚᱸᱠᱚ ᱟᱠᱷᱨᱤᱧ ᱜᱤᱰᱤ ᱠᱟᱜ ᱠᱟᱱᱟ ᱠᱚ
ᱟᱪᱪᱷᱟ ᱵᱟᱭᱨᱮ ᱨᱮᱱᱟᱜ ᱠᱤᱪᱷᱩ ᱨᱚᱲ ᱠᱚ ᱟᱸᱡᱚᱜ ᱠᱟᱱᱟ
ᱵᱟᱝᱼ ᱟ ᱵᱟᱝ ᱟᱡᱚᱢᱚᱜ ᱠᱟᱱᱟ
ᱟᱸᱡᱚᱢᱚᱜ ᱠᱟᱱᱟ ᱠᱤ ᱤᱧᱟᱹᱜ
ᱵᱟᱸ ᱵᱟᱸ ᱵᱟᱸ
ᱟᱞᱮ ᱥᱮᱫᱽ ᱫᱚ ᱟᱭᱢᱟ ᱞᱮᱠᱟᱱ ᱫᱟᱨᱮ ᱠᱚ ᱢᱮᱱᱟᱜᱼᱟ᱾
ᱚᱱᱟ ᱫᱚ ᱵᱟᱝ ᱛᱟᱦᱚᱞᱮ ᱤᱧ ᱪᱮᱫ ᱤᱧ ᱞᱟᱹᱭᱮᱫ ᱛᱟᱦᱮᱸᱱᱟ ᱡᱮ ᱟᱵᱚ ᱡᱟᱦᱟᱸ ᱵᱤᱨ ᱵᱩᱨᱩ ᱚᱱᱟ ᱟᱫᱽ ᱪᱟᱵᱟᱜ ᱠᱟᱱ ᱛᱟᱵᱚᱱᱟ ᱚᱱᱟ ᱠᱚ ᱱᱤᱭᱟ ᱟᱵᱚ ᱪᱮᱫ ᱵᱚᱱ ᱪᱤᱠᱟᱹ ᱫᱟᱲᱮᱭᱟᱜᱼᱟ ᱡᱮ ᱪᱤᱠᱟᱹᱛᱮ ᱟᱵᱚ ᱵᱤᱨᱵᱩᱨᱩ ᱡᱟᱦᱟᱸ ᱞᱟᱭᱚᱱ ᱥᱟᱬᱮᱥ ᱛᱟᱵᱚᱱ ᱚᱱᱟ ᱵᱚᱱ ᱵᱟᱧᱪᱟᱣ ᱫᱚᱦᱚ ᱫᱟᱲᱮᱭᱟᱜᱼᱟ
ᱦᱚᱱ ᱚᱱᱟ ᱟᱫᱚ ᱱᱚᱝᱠᱟ ᱜᱮ ᱤᱡᱟ ᱚᱸ ᱚᱱᱠᱟ ᱜᱮᱠᱚ ᱟᱠᱷᱨᱤᱧ ᱵᱟᱲᱟᱭ ᱫᱟᱠᱚ ᱛᱚ ᱫᱟᱨᱮ ᱠᱚ
ᱦᱩᱸ
ᱟᱭᱢᱟ ᱞᱮᱠᱟᱱ ᱫᱟᱨᱮ ᱠᱚ ᱟᱠᱷᱨᱤᱧ ᱵᱟᱲᱟᱭᱮᱫᱟ ᱚᱱᱟ ᱠᱚ ᱟᱹᱜᱩ ᱦᱳᱭᱳᱜᱼᱟ ᱟᱹᱜᱩ ᱠᱟᱛᱮ ᱛᱮ ᱨᱚᱦᱚᱭ ᱦᱩᱭᱩᱜᱼᱟ ᱨᱚᱦᱚᱭ ᱠᱟᱛᱮᱫ ᱛᱟᱨᱯᱚᱨᱮ ᱰᱮᱞᱤ ᱥᱮᱛᱟᱜ ᱠᱚᱨᱮ ᱫᱟᱜᱽ ᱠᱚ ᱫᱩᱞᱟᱜ ᱦᱩᱭᱩᱜᱼᱟ ᱰᱮᱞᱤ ᱜᱮ ᱫᱩᱞᱟᱜ ᱦᱩᱭᱩᱜᱼᱟ ᱛᱟᱨᱯᱚᱨ ᱚᱱᱟ ᱠᱟᱹᱡᱽ ᱦᱟᱨᱟ ᱞᱮᱱ ᱠᱷᱟᱱ ᱟᱫᱚ ᱚᱱᱟ ᱡᱚ ᱵᱤᱞᱤ ᱦᱚᱸᱛᱚ ᱧᱟᱢᱚᱜ ᱜᱮᱭᱟ ᱥᱮ
ᱦᱩᱸ ᱦᱩᱸᱦᱳᱭ ᱢᱮᱱᱠᱷᱟᱱ ᱤᱧ ᱱᱚᱜᱼ ᱚᱭ ᱤᱧ ᱫᱚ ᱱᱚᱭ ᱤᱧ ᱞᱟᱹᱭᱟᱢ ᱠᱟᱱᱟ ᱟᱵᱚᱣᱟᱜ ᱵᱤᱨ ᱵᱩᱨᱩ ᱡᱟᱸᱦᱟ ᱚᱱᱟ ᱡᱮᱨᱚᱠᱚᱢ ᱢᱟᱨᱟᱝ ᱟᱵᱚ ᱵᱷᱩᱞ ᱢᱮᱱᱟᱜ ᱛᱟᱵᱚᱱᱟ
ᱟᱫᱚ ᱠᱟᱹᱡᱽ ᱦᱚᱭ ᱠᱟᱹᱡᱽ ᱡᱟᱹᱥᱛᱤ ᱟᱸᱡᱚᱢᱚᱜ ᱠᱟᱱ ᱛᱟᱢᱟ
ᱟᱪᱪᱷᱟ ᱟᱨ ᱱᱤᱛᱚᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱸᱡᱚᱢ ᱠᱟᱱ ᱜᱮᱭᱟ ᱱᱤᱛᱚᱜ ᱦᱳᱭ
ᱦᱮᱸ ᱦᱮᱸ ᱵᱟᱝ ᱵᱟᱝᱼᱟ ᱵᱟᱝᱼᱟ ᱟᱸᱡᱚᱢᱚᱜ ᱠᱟᱱᱟ ᱦᱚᱭ ᱫᱚ
ᱟᱪᱪᱷᱟ ᱦᱳᱭ ᱛᱚ ᱟᱵᱚᱣᱟᱜ ᱵᱤᱨ ᱵᱩᱨᱩ ᱡᱟᱦᱟᱸ ᱫᱟᱨᱮ ᱱᱟᱹᱲᱤ ᱦᱟᱹᱯᱩᱫ ᱪᱟᱵᱟᱜ ᱠᱟᱱᱟ ᱚᱱᱟ ᱟᱵᱚ ᱵᱚᱱᱫᱚ ᱵᱚᱱᱫᱚ ᱞᱟᱹᱜᱤᱫ ᱛᱮ ᱪᱮᱫ ᱵᱚᱱ ᱪᱤᱠᱟᱹ ᱫᱟᱲᱮᱭᱟᱜᱼᱟ ᱤᱧ ᱟᱸᱡᱚᱢ ᱟᱸᱡᱚᱢ ᱢᱮ ᱦᱮᱸᱥᱮ
ᱦᱮᱸ ᱦᱮᱸ
ᱡᱚᱛᱚ ᱠᱷᱚᱱ ᱯᱩᱭᱞᱳ ᱵᱤᱨ ᱨᱮᱱᱟᱜ ᱡᱟᱦᱟᱸ ᱫᱟᱨᱮ ᱠᱚ ᱚᱱᱟ ᱠᱚ ᱢᱟᱜᱽ ᱵᱚᱱᱫᱚᱭ ᱦᱳᱭᱳᱜᱼᱟ ᱦᱮᱸᱥᱮ ᱟᱨ ᱵᱤᱨ ᱵᱚᱱ ᱩᱡᱟᱹᱲ ᱤᱫᱤᱭᱮᱫᱟ ᱚᱱᱟ ᱚᱱᱟ ᱵᱚᱱ ᱵᱚᱱᱫᱚᱭᱟ ᱟᱨ ᱵᱤᱨ ᱨᱮ ᱡᱟᱦᱟᱸ ᱥᱮᱸᱜᱮᱞ ᱠᱚᱵᱚᱱ ᱡᱩᱞᱟᱜ ᱚᱱᱟ ᱠᱚ ᱵᱚᱱᱫᱚᱭ ᱦᱩᱭᱳᱩᱜᱼᱟ᱾
ᱦᱮᱸ ᱛᱚ ᱛᱟᱨᱯᱚᱨᱮ ᱟᱹᱛᱩ ᱠᱚᱨᱮ ᱡᱮ ᱫᱟᱨᱮ ᱠᱚ ᱛᱟᱦᱮᱱ ᱠᱟᱱᱟ ᱥᱮ ᱦᱮᱸ ᱢᱟᱱᱮ ᱯᱷᱟᱠᱟ ᱢᱟᱴ ᱠᱚᱨᱮ ᱥᱮ ᱰᱟᱹᱦᱤ ᱠᱚᱨᱮ ᱫᱟᱨᱮ ᱠᱚ ᱛᱟᱦᱮᱱ ᱠᱟᱱᱟ ᱚᱱᱟᱠᱚ ᱢᱟᱜᱽ ᱜᱤᱰᱤᱭᱮᱫᱟ ᱛᱚ ᱟᱫᱚ ᱚᱱᱟ ᱠᱚ ᱢᱮᱛᱟ ᱠᱚ ᱦᱩᱭᱳᱩᱜᱼᱟ ᱟᱵᱚ ᱛᱟᱦᱮᱱᱮ ᱠᱷᱟᱱ ᱚᱱᱟ ᱫᱟᱨᱮ ᱱᱟᱹᱲᱤ ᱠᱚᱨᱮ ᱡᱩᱫᱤ ᱚᱱᱟ ᱠᱚᱜᱮ ᱵᱚᱱ ᱟᱠᱷᱨᱤᱧ ᱪᱟᱵᱟᱭᱛᱟ ᱛᱟᱦᱞᱮ ᱠᱷᱟᱱ ᱟᱵᱚ ᱫᱚ ᱚᱠᱟ ᱨᱮᱵᱚᱱ ᱵᱟᱧᱪᱟᱜ ᱛᱟᱵᱚᱱ
ᱵᱟᱵᱚᱱ ᱵᱟᱧᱪᱟᱜᱼᱟ ᱚᱱᱟ ᱨᱮᱜᱮ ᱛᱚ ᱚᱠᱥᱤᱡᱮᱱ ᱛᱟᱵᱚᱱ ᱢᱟᱥᱮ
ᱩᱱ ᱫᱚ ᱟᱵᱚ ᱪᱟᱞᱟᱜ ᱞᱟᱜᱟᱣ ᱵᱚᱱᱟ ᱵᱤᱨ ᱦᱮᱸᱥᱮ ᱟᱨ ᱵᱤᱨ ᱢᱟᱛᱚ ᱞᱟᱦᱟ ᱨᱮᱵᱚᱱ ᱩᱡᱟᱹᱲ ᱪᱟᱵᱟᱜ ᱠᱟᱱᱟ ᱛᱚ ᱛᱟᱦᱮᱱᱟᱢ ᱚᱠᱟ ᱨᱮ
ᱦᱮᱸ ᱦᱮᱸ ᱚᱠᱟᱨᱮ ᱟᱫᱚᱢ ᱵᱟᱹᱭ ᱵᱟᱹᱭ ᱛᱮ ᱢᱟᱹᱱᱢᱤ ᱠᱚᱦᱚᱸ ᱠᱚ ᱱᱟᱥᱟᱣ ᱪᱟᱵᱟᱜᱼᱟ
ᱦᱩᱸ
ᱚᱱᱟ ᱠᱷᱟᱹᱛᱤᱨ ᱜᱮ ᱟᱵᱚ ᱫᱚ ᱡᱤᱶᱤᱫ ᱢᱮᱱᱟᱜ ᱵᱚᱱᱟ ᱫᱟᱨᱮ ᱱᱟᱹᱲᱤ ᱠᱷᱟᱹᱛ ᱛᱤᱨ ᱜᱮ
ᱛᱚ ᱦᱳᱭ ᱟᱵᱚ ᱚᱱᱟ ᱟᱨᱚ ᱪᱤᱠᱟᱹᱛᱮ ᱢᱟᱱᱮ ᱵᱟᱹᱲᱛᱤ ᱵᱚᱱ ᱵᱟᱧᱪᱟᱣ ᱫᱚᱦᱚ ᱫᱟᱲᱮᱭᱟᱜᱼᱟ
ᱦᱩᱸ ᱦᱩᱸ ᱚᱱᱟ ᱨᱤᱠᱟᱹ ᱦᱩᱭᱩᱜᱼᱟ ᱡᱷᱚᱛᱚ ᱥᱟᱱᱟᱢ ᱦᱚᱲ ᱞᱟᱹᱭᱟᱠᱚ ᱦᱩᱭᱩᱜᱼᱟ ᱢᱟᱱᱮ ᱫᱟᱨᱮ ᱠᱚ ᱟᱹᱜᱩᱭ ᱯᱮ ᱨᱚᱦᱚᱭ ᱯᱮ ᱥᱟᱱᱟᱢ ᱦᱚᱲ ᱞᱟᱹᱭ ᱞᱮᱱᱠᱷᱟᱱ ᱜᱮ ᱫᱟᱨᱮ ᱠᱚᱠᱚ ᱟᱹᱜᱩᱭᱟ ᱵᱟᱝᱠᱷᱟᱱ ᱫᱚ ᱱᱚᱝᱠᱟ ᱫᱟᱨᱮ ᱠᱚ ᱟᱹᱜᱩ ᱠᱟᱛᱮᱜ ᱥᱟᱱᱟᱢ ᱚᱲᱟᱜ ᱚᱲᱟᱜ ᱮᱢ ᱤᱫᱤ ᱦᱚᱴᱚ ᱠᱟᱜᱼᱠᱟᱱᱟ ᱤᱫᱤ ᱦᱚᱴᱚ ᱠᱟᱛᱮᱫ ᱱᱟ ᱠᱷᱟᱱ ᱩᱱᱠᱩ ᱠᱚ ᱨᱚᱦᱚᱭᱟ ᱛᱟᱨᱯᱚᱨᱮ ᱞᱟᱹᱭ ᱦᱚᱴᱚ ᱦᱩᱭᱩᱜᱼᱟ ᱱᱚᱣᱟ ᱫᱟᱨᱮ ᱱᱟᱹᱲᱤ ᱠᱚ ᱨᱚᱦᱚᱭ ᱠᱟᱜ ᱯᱮ
ᱮᱠᱫᱚᱢ ᱜᱮ
ᱨᱚᱦᱚᱭ ᱞᱮᱱᱠᱷᱟᱱ ᱤᱱᱟᱹ ᱠᱷᱟᱱ ᱜᱮ ᱟᱫᱚ ᱞᱟᱹᱭᱟᱠᱚᱣᱟ ᱡᱮ ᱵᱟᱝᱟ ᱟᱵᱚ ᱢᱟᱹᱱᱢᱤ ᱠᱷᱟᱹᱛᱤᱨ ᱛᱤᱨ ᱜᱮ ᱚᱱᱟ ᱫᱟᱨᱮ ᱱᱟᱹᱲᱤ ᱫᱚ ᱢᱮᱱᱟᱜᱼᱟ ᱡᱤᱣᱤᱫ ᱱᱤᱛ ᱦᱟᱹᱵᱤᱡ
ᱟᱪᱪᱷᱟ ᱟᱪᱪᱷᱟ ᱛᱚ ᱚᱱᱟ ᱟᱯᱮ ᱥᱮᱫ ᱨᱮ ᱨᱟᱝᱠᱟ ᱨᱟᱱ ᱫᱟᱨᱮ ᱠᱚ ᱢᱮᱱᱟᱜ ᱜᱮᱭᱟ ᱥᱮ
ᱦᱮᱸ ᱨᱟᱱ ᱫᱟᱨᱮ ᱢᱮᱱᱟᱜᱼᱟ
ᱛᱚ ᱚᱱᱠᱟ ᱠᱤᱪᱷᱩᱜᱟᱱ ᱨᱟᱱ ᱫᱟᱨᱮ ᱨᱮᱱᱟᱜ ᱡᱟᱦᱟᱸ ᱠᱟᱹᱢᱤ ᱚᱱᱟ ᱠᱟᱹᱴᱤᱡ ᱞᱟᱹᱭᱟᱜ ᱠᱷᱟᱱ ᱱᱮᱢ ᱠᱩᱫᱤᱜᱟᱱ ᱠᱩᱥᱤᱧ ᱵᱩᱡᱷᱟᱹᱣ ᱠᱮᱫᱟ
ᱱᱚᱣᱟ ᱱᱤᱢ ᱫᱟᱨᱮ ᱢᱮᱱᱟᱜᱼᱟ ᱱᱤᱢ ᱫᱟᱨᱮ ᱯᱚᱨᱮ ᱛᱟᱨᱯᱚᱨᱮ ᱟᱹᱰᱤ ᱟᱭᱢᱟ ᱞᱮᱠᱟᱱ ᱨᱟᱱ ᱨᱟᱱ ᱫᱟᱨᱮ ᱢᱮᱱᱟᱜᱼᱟ ᱟᱫᱚ ᱚᱱᱟ ᱨᱟᱱ ᱱᱚᱣᱟ ᱴᱷᱚᱯᱚ ᱴᱚᱡ ᱫᱟᱨᱮ ᱢᱮᱱᱟᱜᱼᱟ ᱛᱟᱨᱯᱚᱨᱮ ᱟᱭᱢᱟ ᱞᱮᱠᱟᱱᱟᱜ ᱜᱮ ᱢᱮᱱᱟᱜᱼᱟ ᱱᱤᱛᱚᱜ ᱫᱚ ᱵᱟᱝ ᱩᱭᱦᱟᱹᱨ ᱦᱤᱡᱩᱜ ᱠᱟᱱᱟ
ᱟᱪᱪᱷᱟ ᱟᱪᱪᱷᱟ ᱡᱟᱦᱟᱧ ᱵᱩᱡᱷᱟᱹᱣ ᱠᱮᱫ ᱜᱮᱭᱟ ᱛᱟᱦᱚᱞᱮ ᱚᱱᱟ ᱞᱟᱹᱭᱟᱜᱢᱮ ᱥᱮ ᱡᱮ ᱱᱤᱢ ᱫᱟᱨᱮ ᱚᱱᱟ ᱪᱮᱫ ᱠᱚ ᱠᱟᱹᱢᱤᱨᱮ ᱞᱟᱜᱟᱜ ᱜᱮᱭᱟ
ᱪᱮᱫ ᱠᱟᱹᱢᱤᱨᱮ ᱦᱚᱲᱢᱚ ᱨᱮ ᱠᱟᱹᱣᱥᱟᱹ ᱠᱚ ᱩᱰᱩᱝ ᱞᱮᱱᱠᱷᱟᱱ ᱚᱱᱟ ᱠᱚ ᱱᱤᱢ ᱫᱟᱜ ᱱᱤᱢ ᱱᱤᱢ ᱢᱟᱱᱮ ᱱᱤᱢ ᱠᱚ ᱨᱤᱫ ᱜᱩᱸᱰᱟᱹᱭᱟᱠᱚ ᱨᱤᱫ ᱜᱩᱸᱰᱟᱹ ᱠᱟᱛᱮᱜ ᱦᱚᱲᱢᱚ ᱠᱚᱨᱮᱠᱚ ᱞᱟᱜᱟᱣ ᱟᱠᱚᱣᱟ
ᱟᱪᱪᱷᱟ ᱚᱱᱟᱛᱮ ᱢᱟᱭᱟᱝ ᱥᱟᱯᱷᱟᱜ ᱟᱥᱮ ᱵᱟᱝ
ᱦ ᱚᱱᱟ ᱛᱮᱫᱚ ᱢᱟᱭᱟᱢ ᱢᱟᱱᱮ ᱦᱚᱲᱢᱚ ᱨᱮ ᱡᱟ ᱡᱤᱵᱟᱱᱩ ᱠᱚ ᱛᱟᱦᱮᱱᱟ ᱡᱚᱛᱚ ᱠᱚ ᱜᱩᱡ ᱪᱟᱵᱟᱜᱼᱟ
ᱟᱪᱪᱷᱟ ᱛᱟᱦᱚᱞᱮ ᱢᱟᱭᱟᱝ ᱥᱟᱯᱷᱟ ᱞᱟᱹᱜᱤᱫ ᱫᱚ ᱚᱱᱟ ᱫᱚ ᱮᱴᱟᱜ ᱟᱨᱚ ᱫᱟᱨᱮ ᱱᱟᱹᱲᱤ ᱠᱚ ᱢᱮᱱᱟᱜᱼᱟ ᱦᱳᱭᱥᱮ
ᱦᱮᱸ ᱦᱮᱸ ᱮᱴᱟᱜ ᱫᱟᱨᱮ ᱱᱟᱹᱲᱤ ᱠᱚ ᱢᱮᱱᱟᱜᱼᱟ
ᱡᱮᱢᱚᱱ ᱤᱭᱟᱹ ᱵᱤᱱ ᱧᱮᱞ ᱟᱠᱟᱫ ᱜᱮᱭᱟ ᱛᱚ ᱜᱳᱫᱚᱞ ᱟᱲᱟᱜ
ᱠᱩᱸᱫᱟᱹᱞ ᱟᱲᱟᱜ ᱦᱮᱸ ᱧᱮᱞ ᱫᱚᱞᱤᱧ ᱧᱮᱞ ᱟᱠᱟᱫᱟ
ᱦᱳᱭ ᱚᱱᱟ ᱦᱳᱭᱳᱜ ᱠᱟᱱᱟ ᱜᱳᱫᱳᱞ ᱟᱲᱟᱜ ᱦᱳᱭᱥᱮ ᱚᱱᱟ ᱫᱚ ᱥᱮᱛᱟᱜ ᱨᱮ ᱥᱤᱫ ᱟᱹᱜᱩ ᱠᱟᱛᱮᱜ ᱚᱱᱟᱢ ᱞᱟᱫ ᱠᱮᱫᱟ ᱪᱮᱫ ᱦᱚᱸ ᱟᱞᱚᱢ ᱮᱢᱟᱜᱼᱟ ᱥᱩᱱᱩᱢ ᱥᱟᱥᱟᱝ ᱵᱩᱞᱩᱝ ᱪᱮᱫ ᱦᱚᱸ ᱵᱟᱝ ᱥᱟᱨᱡᱚᱢ ᱥᱟᱠᱟᱢ ᱮᱢ ᱞᱟᱫ ᱠᱮᱫᱟ ᱟᱨ ᱡᱚᱠᱷᱚᱱ ᱫᱟᱠᱟᱢ ᱡᱚᱢᱟ ᱩᱱᱮᱢ ᱦᱟᱛᱟᱣ ᱠᱮᱫᱟ ᱦᱮᱸ ᱥᱮ ᱟᱨ ᱫᱟᱠᱟᱛᱢ ᱡᱚᱢ ᱮᱫᱟ ᱢᱮᱛᱟᱢ ᱠᱟᱱᱟᱹᱧ ᱯᱮᱫᱤᱱ ᱛᱮᱜᱮ ᱟᱢᱟᱜ ᱢᱟᱭᱟᱝ ᱯᱩᱨᱟᱹ ᱥᱟᱯᱟ ᱩᱛᱟᱹᱨᱚᱜ ᱛᱟᱢᱟ
ᱦᱮᱸ
ᱚᱱᱠᱟᱜᱮ ᱟᱨᱚ ᱟᱭᱢᱟᱜᱟᱱ ᱢᱮᱱᱟᱜᱼᱟ ᱡᱮᱢᱚᱱ ᱥᱟᱨᱡᱚᱢ ᱫᱟᱨᱮ ᱢᱮᱱᱟᱜᱼᱟ ᱥᱟᱨᱡᱚᱢ ᱫᱟᱨᱮ ᱨᱮᱱᱟᱜ ᱦᱚᱸ ᱚᱱᱠᱟ ᱠᱟᱹᱢᱤ ᱠᱚ ᱢᱮᱱᱟᱜᱼᱟ ᱡᱮᱢᱚᱱ ᱞᱟᱡ ᱦᱟᱹᱥᱩ ᱦᱮᱸᱥᱮ ᱵᱚᱦᱚᱜ ᱦᱟᱹᱥᱩ ᱚᱱᱟ ᱠᱚ ᱪᱟᱵᱟᱜᱼᱟ ᱢᱟᱛᱠᱚᱢ ᱫᱟᱨᱮ ᱦᱚᱸ ᱚᱱᱠᱟ ᱜᱮ ᱡᱩᱫᱤ ᱡᱤᱥᱯᱟᱹᱛᱤ ᱡᱮᱢᱚᱱ ᱥᱩᱠᱨᱤ ᱢᱮᱨᱚᱢ ᱵᱷᱤᱲᱤ ᱰᱟᱹᱭ ᱜᱟᱹᱭ ᱰᱟᱝᱨᱤ ᱠᱚ ᱡᱩᱫᱤ ᱠᱚ ᱛᱟᱦᱮᱱ ᱛᱟᱢᱟ ᱩᱱᱠᱩ ᱡᱩᱫᱤ ᱠᱚ ᱨᱩᱣᱟᱹ ᱦᱟᱹᱥᱩ ᱥᱮ ᱵᱚᱦᱚᱜ ᱦᱟᱹᱥᱩᱜ ᱠᱚ ᱟᱢ ᱩᱱ ᱚᱱᱟ ᱢᱟᱛᱠᱚᱢ ᱨᱮᱱᱟᱜ ᱪᱷᱟᱞ ᱢᱤᱫ ᱫᱤᱱ ᱫᱟᱜ ᱨᱮᱢ ᱞᱚᱦᱚᱫ ᱠᱮᱫᱟ ᱠᱟᱹᱴᱤᱡ ᱠᱚᱴᱤᱡ ᱜᱮᱡᱮᱨ ᱠᱟᱛᱮ ᱛᱮ ᱟᱨ ᱥᱮᱛᱟᱜ ᱵᱮᱲᱟ ᱚᱱᱟ ᱫᱟᱜᱮᱢ ᱧᱩ ᱦᱚᱪᱚ ᱠᱚᱣᱟ ᱠᱚᱢ ᱠᱚᱢ ᱛᱩᱞᱥᱤ ᱫᱚᱵᱟᱝ ᱠᱟᱹᱡ ᱪᱩᱞᱩᱝ ᱠᱟᱛᱮᱫ ᱢᱤᱫ ᱜᱞᱟᱥ ᱠᱟᱛᱮᱢ ᱧᱩ ᱦᱚᱪᱚ ᱠᱚᱢ ᱩᱱᱠᱩ ᱨᱩᱣᱟᱹ ᱛᱷᱮᱠᱮ ᱵᱚᱦᱚᱜ ᱦᱟᱥᱩ ᱛᱷᱮᱠᱮ ᱡᱚᱛᱷᱚ ᱠᱤᱪᱷᱩ ᱜᱮ ᱪᱟᱵᱟᱜ ᱛᱟᱠᱚᱣᱟ
ᱦᱮᱸ
ᱱᱚᱝᱠᱟ ᱜᱮ ᱟᱹᱰᱤ ᱧᱮᱞᱮᱫ ᱠᱩᱣᱤᱧ ᱟᱹᱰᱤ ᱦᱚᱲ ᱜᱮ ᱡᱮ ᱨᱟᱱ ᱠᱚ ᱜᱚᱜᱚ ᱵᱟᱝ ᱠᱚ ᱵᱟᱲᱟᱭᱟ
ᱞᱟᱹᱭ ᱫᱟᱹᱞᱤᱧ ᱡᱮ ᱛᱷᱟᱞ ᱠᱩᱲᱤ ᱟᱲᱟᱜ ᱦᱚᱸ ᱚᱱᱟ ᱦᱚᱸ ᱡᱚᱢ ᱞᱮᱱᱠᱷᱟᱱ ᱞᱟᱹᱭᱭᱟᱠᱚ ᱢᱟᱭᱟᱢ ᱥᱟᱨᱥᱟᱜᱼᱟ ᱾ ᱛᱟᱨ ᱛᱮ ᱠᱩᱭᱞᱟᱹ ᱠᱟᱹᱴᱤ ᱟᱲᱟᱜ ᱠᱚᱦᱚᱸ ᱚᱱᱟ ᱠᱚ ᱞᱟᱹᱭᱟ ᱚᱱᱟ ᱠᱚ ᱡᱚᱢ ᱞᱮᱱ ᱠᱷᱟᱱ ᱢᱟᱭᱟᱢ ᱥᱟᱨᱥᱟᱜᱼᱟ᱾
ᱦᱮᱸ ᱮᱠᱫᱚᱢ ᱡᱟᱵᱤᱱ ᱞᱟᱹᱭ ᱠᱟᱫ ᱦᱳᱭ ᱚᱝᱠᱟ ᱜᱮ ᱟᱨᱚ ᱟᱭ ᱟᱭᱢᱟ ᱜᱟᱱ ᱚᱱᱠᱟ ᱫᱟᱨᱮ ᱠᱚ ᱢᱮᱱᱟᱜᱼᱟ ᱢᱮᱱᱠᱷᱟᱱ ᱱᱮᱛᱟᱨ ᱟᱹᱞᱤᱧ ᱧᱮᱞ ᱫᱟᱹᱞᱤᱧ ᱡᱮ ᱚᱱᱟ ᱠᱚᱫᱚ ᱟᱫᱚ ᱵᱟᱝᱠᱚ ᱧᱮᱞ ᱫᱟ᱾ ᱱᱮᱛᱟᱨ ᱫᱚ ᱦᱟᱱᱮ ᱫᱚᱠᱟᱱ ᱨᱮᱱᱟᱜ ᱡᱟᱦᱟᱸ ᱠᱚ ᱡᱚᱢ ᱫᱟ, ᱫᱚᱠᱟᱱᱟᱜ ᱡᱟᱦᱟᱸ ᱠᱚᱧ ᱩᱰᱩᱠ ᱠᱟᱱᱟ ᱚᱱᱟ ᱠᱚ ᱡᱚᱢ ᱫᱟ, ᱢᱮᱱᱠᱷᱟᱱ ᱚᱱᱟ ᱫᱚ ᱵᱟᱹᱲᱤᱡ ᱜᱮᱭᱟ᱾ ᱚᱱᱟ ᱫᱚ ᱵᱟᱨ ᱫᱤᱱ ᱜᱮ ᱵᱷᱟᱜᱤᱢ ᱛᱟᱦᱮᱸᱱᱟ, ᱯᱮ ᱫᱤᱱ ᱨᱮ ᱟᱨᱦᱚᱢ ᱨᱩᱣᱟᱹᱜᱼᱟ ᱾
ᱦᱮᱸ ᱟᱨ ᱞᱟᱹᱭ ᱟᱠᱚ ᱠᱩᱭᱞᱟᱹ ᱠᱟᱹ ᱴᱤ ᱟᱲᱟᱜ ᱧᱩ ᱞᱮᱱᱠᱷᱟᱱ ᱨᱚᱥᱴᱤ ᱧᱩ ᱞᱮᱱᱠᱷᱟᱱ ᱵᱟ ᱩᱛᱩ ᱠᱟᱛᱮ ᱡᱚᱢ ᱞᱮᱱᱠᱷᱟᱱ ᱚᱱᱟ ᱦᱚᱸᱠᱚ ᱞᱟᱹᱭᱟ ᱡᱮ ᱵᱷᱟᱜᱤ ᱜᱮᱭᱟ᱾ ᱢᱟᱭᱟᱢ ᱥᱟᱨᱥᱟ ᱟᱨ ᱟᱨ ᱠᱩᱭᱞᱟᱹ ᱠᱟᱹᱴᱤ ᱟᱲᱟᱜ ᱛᱮᱫᱚ ᱢᱟᱭᱟᱢ ᱥᱟᱨᱥᱟ ᱟᱨ ᱡᱮ ᱰᱟᱠᱛᱚᱨ ᱠᱷᱟᱱᱟ ᱠᱚᱨᱮ ᱡᱮᱢ ᱡᱚᱢ ᱡᱚᱢᱮ ᱫᱟᱢ ᱨᱟᱱ ᱡᱮᱢ ᱟᱹᱜᱩ ᱡᱚᱝᱟᱜ ᱠᱟᱱᱟ, ᱚᱱᱟ ᱫᱚ ᱵᱟᱨᱥᱤᱧ ᱜᱟᱱ ᱟᱹᱱᱤᱡ ᱜᱮᱢ ᱵᱮᱥᱚᱜ ᱠᱟᱱᱟ, ᱟᱫᱚ ᱡᱮ ᱟᱨᱦᱚᱸ ᱨᱩᱣᱟᱹ ᱦᱤᱡᱩᱜᱼᱟ ᱾
ᱦᱩᱸ ᱮᱠᱫᱚᱢ
ᱟᱫᱚ ᱨᱩᱣᱟᱹ ᱦᱤᱡᱩᱜᱼᱟ ᱢᱟᱭᱟᱢ ᱥᱚᱴᱚᱜᱼᱟ᱾ ᱛᱟᱨᱯᱚᱨᱮ ᱚᱱᱟ ᱠᱚ ᱟᱹᱰᱤ ᱟᱭᱢᱟ ᱞᱮᱠᱟ ᱨᱩᱣᱟᱹ ᱜᱮᱛᱟᱵᱚᱱ ᱛᱚ ᱟᱵᱚ ᱢᱟᱹᱱᱢᱤᱭᱟᱜ ᱢᱟ ᱾ ᱟᱵᱚ ᱫᱚ ᱯᱟᱹᱦᱤᱞ ᱠᱷᱚᱱᱜᱮ ᱫᱟᱨᱮ ᱱᱟᱹᱲᱤ ᱢᱮᱱᱟᱜᱼᱟ, ᱨᱟᱱ ᱠᱚ ᱢᱮᱱᱟᱜᱼᱟ, ᱚᱱᱟᱠᱚ ᱡᱚᱢ ᱠᱟᱛᱮᱜ ᱜᱮ ᱟᱵᱚᱣᱟᱜ ᱦᱚᱲᱢᱚ ᱫᱚ ᱵᱷᱟᱹᱜᱤ ᱢᱮᱱᱟᱜᱼᱟ ᱾
ᱟᱵᱚ ᱫᱚ ᱵᱤᱨ ᱦᱚᱲ ᱠᱟᱱᱟᱵᱚᱱ ᱟᱵᱚᱣᱟᱜ ᱡᱟᱦᱟᱸ ᱵᱤᱨ ᱫᱟᱨᱮ ᱵᱤᱨ ᱨᱮ ᱡᱟᱦᱟᱸ ᱟᱵᱚ ᱫᱟᱨᱮ ᱱᱟᱹᱲᱤ ᱨᱮᱦᱮᱫ ᱢᱩᱨᱜᱟᱹᱱ ᱠᱚ ᱛᱟᱦᱮᱱᱟ, ᱟᱵᱚ ᱫᱚ ᱚᱱᱟ ᱛᱮᱜᱮ ᱵᱚᱱ ᱵᱮᱥᱚᱜᱼᱟ ᱾ ᱟᱵᱚ ᱫᱚ ᱱᱚᱣᱟ ᱫᱚᱠᱟᱱ ᱨᱮᱱᱟᱜ ᱨᱟᱱ ᱠᱚᱫᱚ ᱡᱚᱢ ᱫᱚ ᱞᱟᱹᱠᱛᱤ ᱵᱟᱝ ᱠᱟᱱᱟ ᱦᱮᱸᱥᱮ᱾ ᱢᱮᱱᱠᱷᱟᱱ ᱚᱱᱟ ᱠᱚ ᱵᱟᱝᱠᱚ ᱵᱩᱡᱽ ᱫᱟ, ᱡᱟᱦᱟᱸᱭ ᱟᱵᱚ ᱟ ᱟᱹᱛᱩᱳ ᱨᱮᱱ ᱠᱤᱪᱷᱩᱜᱟᱱ ᱢᱟᱹᱱᱢᱤᱧ ᱧᱮᱞᱮᱫ ᱠᱚᱣᱟ ᱡᱮ, ᱥᱚᱦᱚᱨ ᱨᱮ ᱪᱟᱞᱟᱣ ᱠᱟᱛᱮ ᱠᱚ ᱛᱟᱦᱮᱸᱱ ᱠᱟᱱᱟ ᱦᱮᱸᱪᱮ, ᱟᱨ ᱱᱚᱣᱟ ᱵᱤᱨ ᱠᱚ ᱨᱮᱱᱟᱜ ᱟᱵᱚᱣᱟᱜ ᱡᱟᱦᱟᱸ ᱟᱹᱨᱤᱪᱟᱹᱞᱤ ᱠᱚ ᱚᱱᱟ ᱫᱚᱠᱚ ᱟᱫ ᱤᱫᱤᱭᱮᱫᱟ, ᱡᱟᱦᱟᱸ ᱟᱵᱚᱣᱟᱜ ᱨᱟᱱ ᱛᱚ ᱚᱱᱟ ᱠᱚ ᱦᱤᱛᱚᱜ ᱚᱠᱚᱭ ᱜᱚᱴᱟ ᱤᱫᱤᱭᱤᱭᱟ ᱡᱮ ᱱᱚᱣᱟ ᱫᱚ ᱪᱮᱫ ᱠᱟᱹᱢᱤᱨ ᱨᱮ ᱞᱟᱜᱟᱜᱼᱟ ᱾ ᱦᱮᱸ ᱥᱮ ᱡᱮᱢᱚᱱ ᱥᱟᱨᱡᱚᱢ ᱫᱟᱨᱮ ᱨᱮᱱᱟᱜ ᱚᱱᱟ ᱪᱮᱫ ᱠᱟᱹᱢᱤ ᱨᱮ ᱞᱟᱜᱟᱜᱼᱟ᱾
ᱦᱮᱸ
ᱡᱮᱢᱚᱱ ᱚᱱᱠᱟᱜᱮ ᱢᱮᱱᱟᱜᱼᱟ, ᱤᱭᱟᱹ ᱵᱤᱱ ᱧᱮᱞ ᱠᱟᱜ ᱜᱮᱭᱟ ᱛᱚ ᱡᱟᱦᱟᱸ ᱠᱚ ᱞᱟᱹᱭᱟ,
ᱪᱮᱫ ᱞᱟᱹᱭ ᱵᱤᱱ ᱥᱮ,
ᱢᱮᱨᱟᱞ ᱢᱮᱨᱟᱞ ᱫᱟᱨᱮᱵᱤᱱ ᱧᱮᱞ ᱟᱠᱟᱫ ᱜᱮᱭᱟ ᱛᱚ?
ᱧᱩᱛᱩᱢ ᱞᱤᱧ ᱟᱸᱡᱚᱢ ᱟᱠᱟᱫᱟ ᱠᱤᱱᱛᱩ ᱫᱟᱨᱮ ᱫᱚᱱᱟᱜ ᱵᱟᱞᱤᱧ ᱧᱮᱞ ᱟᱠᱟᱫᱟ᱾
ᱚ ᱦᱳᱭᱛᱚ ᱚᱱᱟ ᱡᱟᱦᱟᱸ ᱢᱮᱨᱟᱞ ᱡᱚ ᱚᱱᱟ ᱫᱚ ᱟᱹᱵᱤᱱ ᱜᱮ ᱛᱟᱜ ᱯᱟᱭᱟᱨ ᱮᱠᱷᱮᱱ ᱞᱟᱡ ᱨᱮᱵᱤᱱ ᱡᱚᱢᱟ ᱰᱟᱴᱟ ᱠᱮᱴᱮᱡᱚᱜ ᱫᱚᱦᱚᱭᱟ ᱥᱟᱶ ᱛᱮ ᱞᱟᱡ ᱥᱟᱰᱮ ᱯᱚᱨᱤᱥᱠᱟᱨ ᱥᱟᱯᱷᱟᱭ ᱫᱚᱦᱚᱭᱟ ᱦᱮᱸᱥᱮ᱾
ᱦᱮᱸ
ᱟᱨ ᱚᱱᱟ ᱨᱮᱱᱟᱜ ᱡᱟᱦᱟᱸ ᱰᱟᱹᱨ ᱛᱮᱫ ᱚᱱᱟ ᱚᱱᱟ ᱦᱚᱸ ᱫᱟᱹᱛᱟᱹᱱᱤ ᱞᱮᱠᱟ ᱯᱮᱴᱮᱡ, ᱚᱱᱟ ᱚᱱᱟ ᱫᱩᱧ ᱚᱱᱟᱛᱮ ᱡᱩᱫᱤᱢ ᱫᱟᱹᱛᱟᱹᱱᱮᱜᱼᱟ ᱚᱱᱟ ᱛᱮᱫᱚ ᱰᱟ ᱴᱟᱜ ᱟᱨᱚ ᱠᱮᱴᱮᱡ ᱮ ᱫᱚᱦᱚᱭᱟ ᱡᱟᱦᱟᱸ ᱫᱚ ᱦᱩᱭᱩᱜ ᱠᱟᱱᱟ, ᱠᱤᱪᱷᱩᱜᱟᱱ ᱩᱢᱮᱨ ᱦᱩᱭ ᱞᱮᱱ ᱠᱷᱟᱱ ᱜᱮ ᱟᱹᱰᱤ ᱟᱭᱢᱟ ᱦᱚᱲ ᱠᱚ ᱜᱮ ᱰᱟ ᱴᱟ ᱧᱩᱨᱩᱜᱼᱟ ᱛᱚ ᱚᱱᱟ ᱰᱟᱴᱟ ᱧᱩᱨᱩᱜ ᱵᱚᱱᱫᱚᱭᱟ ᱾
ᱦᱮᱸ ᱦᱮᱸ ᱚᱱᱟ ᱫᱟᱨᱮ ᱫᱚᱞᱮ ᱧᱮᱞᱟ ᱠᱟᱫᱟ ᱟᱹᱵᱤᱱ ᱚᱠᱟ ᱵᱤᱱ ᱞᱟᱹᱭ ᱮᱫᱟ ᱥᱮ ᱚᱱᱟ ᱫᱟᱨᱮ ᱫᱚᱞᱤᱧ ᱧᱮᱞ ᱟᱠᱟᱫᱟ ᱢᱮᱱᱟᱜᱼᱟ᱾ ᱱᱚᱣᱟ ᱛᱟᱨᱟ ᱫᱟᱨᱮ ᱨᱮ, ᱱᱚᱣᱟ ᱰᱟᱱᱴᱤᱡ ᱡᱩᱫᱤᱢ ᱯᱚᱴᱚᱡᱟ ᱛᱟᱦᱚᱞᱮ ᱠᱷᱟᱱ ᱱᱚᱰᱮ ᱠᱷᱚᱱ ᱫᱚ ᱟᱸ ᱢᱟᱱᱮ ᱛᱚᱣᱟ ᱜᱮ ᱩᱰᱩ ᱠᱚᱜᱼᱟ ᱛᱚ
ᱵᱟᱝ ᱵᱟᱝ ᱵᱟᱝ ᱵᱟᱝ ᱚᱱᱟ ᱚᱱᱟ ᱫᱚ ᱮᱴᱟᱜ ᱫᱟᱨᱮ ᱠᱟᱱᱟ᱾
ᱦᱚᱸ ᱛᱟᱦᱚᱞᱮ ᱠᱷᱟᱱ ᱮᱸᱫ ᱟᱹᱵᱤᱱ ᱫᱚ ᱮᱴᱟᱜᱟᱜ ᱵᱤᱱ ᱞᱟᱹᱭᱫᱟ ᱟᱨ ᱟᱹᱞᱤᱧ ᱮᱴᱟᱜᱟᱜ ᱞᱤᱧ ᱞᱟᱹᱭᱫᱟ
ᱦᱳᱭ ᱦᱳᱭ ᱚᱝᱠᱟ ᱜᱮ ᱡᱟᱦᱟᱸ ᱠᱚ ᱞᱟᱹᱭᱟ ᱨᱚᱞ ᱦᱮᱸᱥᱮ
ᱦᱩᱸ
ᱟᱢ ᱡᱩᱫᱤ ᱢᱚᱪᱟ ᱵᱟᱹᱲᱤᱡ ᱠᱚᱜ ᱛᱟᱢᱟ ᱥᱮ ᱮᱸ ᱨᱩᱣᱟᱹ ᱛᱮ ᱢᱚᱪᱟ ᱵᱟᱹᱲᱤᱡ ᱜᱮᱢ ᱵᱩᱡᱷᱟᱹᱣ ᱫᱟ ᱟᱢ ᱨᱚᱞᱮᱢ ᱡᱚᱢ ᱫᱟᱲᱮᱭᱟᱜᱼᱟ ᱢᱚᱪᱟ ᱟᱹᱰᱤ ᱥᱤᱵᱤᱞ ᱜᱮᱢ ᱵᱩᱡᱷᱟᱹᱣᱟᱼᱟ ᱡᱟᱦᱟᱱᱟᱜ ᱜᱮᱢ ᱡᱚᱢᱟ ᱟᱹᱰᱤ ᱦᱮᱲᱮᱢ ᱜᱮᱢ ᱵᱩᱡᱷᱟᱹᱣᱟ ᱠᱷᱟᱡ ᱡᱷᱟᱞ ᱡᱤᱱᱤᱥ ᱦᱚᱸ ᱦᱮᱲᱮᱢ ᱜᱮᱢ ᱵᱩᱡᱷᱟᱹᱣᱟ ᱠᱟᱥᱟ ᱡᱤᱱᱤᱥ ᱦᱚᱸ ᱦᱮᱲᱮᱢ ᱜᱮᱢ ᱵᱩᱡᱷᱟᱹᱣᱟ
ᱦᱮᱸ
ᱠᱤᱱᱛᱩ ᱱᱚᱣᱟ ᱠᱚ ᱟᱹᱰᱤ ᱟᱭᱢᱟ ᱜᱟᱱ ᱦᱚᱲ ᱫᱚ ᱵᱟᱝᱠᱚ ᱵᱟᱲᱟᱭᱟ ᱡᱮ ᱱᱚᱜᱼᱚ ᱱᱟ ᱠᱚ ᱡᱚ ᱵᱤᱞᱤ ᱫᱟᱨᱮ ᱱᱟᱹᱲᱤ ᱦᱚᱸᱜᱼ ᱚ ᱱᱟ ᱠᱚ ᱪᱮᱫ ᱪᱮᱫ ᱠᱟᱹᱢᱤ ᱠᱚᱨᱮ ᱞᱟᱜᱟᱜᱼᱟ ᱦᱚᱸ